ᱦᱮᱞᱳ?
ᱦᱮᱞᱳ ᱡᱚᱦᱟᱨ ᱜᱮ,
ᱦᱮᱸ ᱡᱚᱦᱟᱨ ᱜᱮ᱾
ᱦᱳᱭ ᱟᱨ ᱢᱤᱫᱴᱟᱝ ᱴᱚᱯᱤᱠ ᱟᱹᱜᱩ ᱠᱟᱛᱮᱫ ᱞᱤᱧ ᱦᱮᱡ ᱟᱠᱟᱱᱟ᱾ ᱢᱟᱱᱮ ᱟᱵᱚ ᱡᱟᱦᱟᱸ ᱥᱟᱱᱛᱟᱲ ᱠᱚᱣᱟᱜ ᱯᱚᱨᱚᱵᱽ ᱠᱚ ᱦᱩᱭᱩᱜ ᱛᱟᱵᱚᱱ ᱛᱟᱦᱮᱱᱟ ᱥᱮ ᱵᱚᱸᱜᱟ ᱵᱩᱨᱩ ᱠᱩ᱾ ᱛᱚᱼᱼ ᱚᱱᱛᱮ ᱚᱱᱠᱟ ᱟᱯᱮ ᱪᱮᱫ ᱠᱚ ᱯᱚᱨᱚᱵᱽ ᱯᱮ ᱢᱟᱱᱟᱣ ᱛᱟᱦᱮᱸᱫ ᱡᱮᱢᱚᱱ ᱥᱟᱱᱛᱟᱲᱟᱜ ᱢᱮᱱᱟᱜᱼᱼ ᱛᱟᱵᱚᱱᱟ ᱥᱚᱦᱨᱟᱭ,
ᱦᱮᱸ ᱡᱮᱢᱚᱱ ᱟᱵᱚᱣᱟᱜ ᱵᱟᱦᱟ ᱵᱟᱦᱟ ᱥᱚᱦᱚᱨᱟᱭ ᱜᱤ ᱠᱟᱨᱟᱢ ᱫᱚ ᱵᱟᱞᱮ ᱢᱟᱱᱟᱣᱮᱫ ᱠᱟᱱᱟ ᱚᱱᱛᱮ ᱢᱟ᱾
ᱟᱪᱪᱷᱟ ᱵᱟᱦᱟ ᱥᱚᱦᱚᱨᱟᱭ ᱢᱚᱛᱚ ᱜᱮ ᱵᱟᱝ ᱥᱮ?
ᱦᱮᱸ ᱾
ᱚᱱᱛᱮ ᱪᱮᱫ ᱞᱮᱠᱟ ᱥᱚᱦᱨᱟᱭ ᱯᱮ ᱢᱟᱱᱟᱣ ᱛᱟᱦᱮᱱ ᱠᱟᱹᱴᱤᱡ ᱞᱟᱹᱭ ᱵᱮᱱ ᱥᱮ?
ᱥᱚᱦᱚᱨᱟᱭ ᱥᱚᱦᱚᱨᱟᱭ ᱪᱮᱫ ᱪᱮᱠᱟ ᱵᱚ ᱢᱟᱱᱟᱣᱮᱫ ᱠᱟᱱᱟ,
ᱦᱳᱭ ᱡᱮᱢᱚᱱ ᱟᱞᱮ ᱥᱮᱱ ᱠᱚ ᱞᱟᱹᱭᱟ ᱦᱳᱭ ᱢᱚᱬᱮ ᱢᱟᱦᱟ ᱢᱟᱱᱮ ᱢᱚᱬᱮ ᱥᱤᱧ ᱢᱚᱬᱮ ᱧᱤᱫᱟᱹ ᱵᱚᱱ ᱞᱟᱹᱭᱟ ᱚᱱᱠᱟ ᱜᱮ ᱞᱟᱹᱭ ᱵᱮᱱ ᱞᱟᱹᱭᱮᱫ ᱛᱟᱦᱮᱱ ᱵᱮ
ᱦᱮᱸ ᱢᱟ ᱟᱵᱤᱱ ᱜᱮ ᱞᱟᱹᱭ ᱞᱮ ᱵᱮᱱ᱾
ᱟᱞᱮ ᱥᱮᱱ ᱞᱤᱧ ᱞᱟᱹᱭᱟ ᱛᱚ ᱡᱮᱢᱚᱱ ᱵᱮᱱ ᱞᱟᱹᱭᱠᱮᱜᱼᱟ ᱢᱚᱬᱮ ᱥᱤᱧ ᱢᱚᱬᱮ ᱢᱟᱦᱟ ᱚᱱᱠᱟ ᱜᱮ ᱱᱚᱛᱮ ᱠᱚ ᱢᱟᱱᱟᱣ ᱛᱟᱦᱮᱸ ᱦᱳᱭ ᱥᱮ, ᱟᱫᱚ ᱟᱭᱢᱟ ᱡᱟᱭᱜᱟ ᱨᱮᱠᱚ ᱢᱟᱱᱟᱣ ᱛᱟᱸᱦᱮᱜ ᱠᱟᱨᱛᱤᱠ ᱟᱢᱵᱟ ᱵᱟᱥᱤᱭᱟᱹ ᱡᱟᱦᱟᱸ ᱫᱚ ᱢᱟᱱᱮ ᱥᱚᱦᱚᱨᱟᱭ ᱵᱚᱸᱜᱟ ᱠᱚ ᱞᱟᱹᱭᱟ᱾
ᱦᱩᱸ ᱾
ᱟᱞᱮ ᱥᱮᱱ ᱫᱞᱮ ᱢᱟᱱᱟᱣ ᱛᱟᱦᱮᱸᱫ ᱱᱚᱛᱮ ᱥᱟᱱᱛᱟᱞ ᱯᱟᱨᱜᱟᱱᱟ ᱨᱮᱫᱚ ᱯᱩᱥ ᱵᱚᱸᱜᱟ ᱞᱮ ᱢᱟᱱᱟᱣ ᱛᱟᱦᱮᱸᱫ ᱤᱝᱨᱮᱡᱤ ᱛᱮᱞᱮ ᱞᱟᱹᱭᱟ ᱡᱟᱱᱩᱣᱟᱨᱤ,
ᱦᱮᱸ ᱾
ᱦᱳᱭ ᱟᱫᱚ ᱟᱞᱮ ᱡᱮᱢᱚᱱ ᱢᱚᱬᱮ ᱫᱤᱱ ᱨᱮ ᱯᱩᱭᱞᱩ ᱫᱤᱱ ᱫᱚᱞᱮ ᱢᱮᱛᱟᱜ ᱛᱟᱦᱮᱱᱟ ᱩᱢ ᱢᱟᱦᱟ ᱦᱳᱭ ᱥᱮ,
ᱦᱩᱸ ᱾
ᱯᱩᱭᱞᱩ ᱫᱤᱱ ᱫᱚ ᱩᱢ ᱢᱟᱦᱟ ᱞᱮ ᱢᱮᱛᱟᱜ ᱛᱟᱦᱮᱱ ᱫᱚᱥᱟᱨ ᱫᱤᱱ ᱫᱚ ᱵᱚᱸᱜᱟᱜ ᱢᱟᱦᱟ᱾
ᱦᱩᱸ᱾
ᱟᱨ ᱵᱚᱸᱜᱟᱜ ᱢᱟᱦᱟ ᱦᱤᱞᱳᱜ ᱫᱚ ᱢᱟᱱᱮ ᱩᱢ ᱠᱟᱛᱮᱫ ᱫᱟᱠᱟ ᱩᱛᱩ ᱡᱚᱢ ᱢᱟᱱᱮ ᱮᱱᱦᱤᱞᱳᱜ ᱫᱚ ᱤᱥᱤᱱ ᱵᱟᱥᱟᱝ ᱯᱤᱴᱷᱟᱹ ᱞᱟᱴᱷᱟ ᱤᱱᱟᱹ ᱠᱚ ᱦᱩᱭᱩᱜ ᱛᱟᱦᱮᱸᱫ ᱵᱚᱸᱜᱟ ᱫᱤᱱ ᱫᱚ ᱦᱳᱭ ᱥᱮ ᱵᱚᱸᱜᱟ ᱵᱟᱲᱟ ᱠᱟᱛᱮᱫ,
ᱦᱳᱭ ᱾
ᱟᱨ ᱛᱮᱥᱟᱨ ᱫᱤᱱ ᱫᱚᱠᱚ ᱞᱟᱹᱭᱟ ᱠᱷᱩᱱᱴᱟᱹᱣ ᱮᱱᱦᱤᱞᱳᱜ ᱫᱚ ᱠᱷᱩᱱᱴᱟᱹᱣ ᱦᱩᱭᱩᱜ ᱛᱟᱦᱮᱸᱫ, ᱟᱨ ᱤᱱᱟᱹ ᱫᱚᱥᱟᱨ ᱫᱤᱱ ᱦᱤᱞᱳᱜ ᱫᱚ ᱡᱟᱞᱮ ᱟᱨ ᱤᱱᱟᱹ ᱫᱚᱥᱟᱨ ᱫᱤᱱ ᱦᱤᱞᱳᱜ ᱫᱚ ᱦᱟᱹᱠᱩ ᱠᱟᱴᱠᱚᱢ ᱥᱟᱠᱨᱟᱛ ᱟᱨ ᱡᱮᱢᱚᱱ ᱯᱩᱭᱞᱩ ᱫᱤᱱ ᱦᱤᱞᱳᱜ ᱩᱢ ᱢᱟᱱᱮ ᱩᱢ ᱠᱟᱛᱮᱜ ᱜᱮ ᱡᱚᱛᱚ ᱠᱤᱪᱷᱩ ᱦᱩᱭᱩᱜ ᱛᱟᱦᱮᱸᱫ ᱟᱨ ᱠᱚᱲᱟ ᱜᱤᱫᱽᱨᱟᱹ ᱫᱚ ᱜᱚᱰ ᱯᱩᱡᱟᱹ ᱥᱮᱫ ᱠᱚ ᱪᱟᱞᱟᱜ ᱛᱟᱦᱮᱸᱫ ᱠᱩᱞᱦᱤ ᱢᱩᱪᱟᱹ ᱜᱚᱰ ᱯᱩᱡᱟᱹ ᱱᱟᱭᱠᱮ ᱵᱟᱵᱟ ᱢᱟᱺᱡᱷᱤ ᱯᱟᱨᱟᱱᱤᱠ ᱱᱤᱭᱮ ᱡᱷᱚᱛᱚ ᱠᱩ ᱥᱮ,
ᱦᱳᱭ ᱾
ᱟᱨ ᱡᱟᱦᱟᱸ ᱥᱟᱠᱨᱟᱛ ᱞᱤᱧ ᱞᱟᱹᱭᱠᱮᱜᱼᱟ ᱛᱚ ᱮᱱᱦᱤᱞᱳᱜ ᱫᱚ ᱟᱞᱮ ᱥᱮᱱ ᱫᱚ ᱢᱤᱫᱴᱮᱡ ᱱᱤᱭᱚᱢ ᱢᱮᱱᱟᱜ ᱟᱠᱟᱫᱟ᱾ ᱡᱟᱦᱟᱸ ᱫᱚ ᱥᱟᱠᱨᱟᱛ ᱦᱤᱞᱳᱜ ᱫᱟᱠᱟᱭ ᱟᱞᱮ ᱟᱨ ᱟᱹᱰᱤᱜᱟᱱ ᱢᱟᱱᱮ ᱱᱟᱱᱟ ᱨᱚᱠᱚᱢ ᱠᱚᱞᱮ ᱩᱛᱩᱭ ᱛᱟᱦᱮᱸᱫ, ᱟᱨ ᱟᱥᱮ ᱯᱟᱥᱮ ᱚᱲᱟᱜ ᱨᱮᱱ ᱠᱚ ᱢᱟᱱᱮ ᱡᱩᱫᱤ ᱟᱯᱱᱟᱨ ᱚᱲᱟᱜ ᱨᱮ ᱫᱟᱠᱟ ᱦᱩᱭᱱᱟ ᱛᱚ ᱮᱱᱠᱷᱟᱱ ᱱᱟᱦᱟᱜ ᱩᱱᱠᱩ ᱥᱟᱶ ᱥᱟᱢᱟᱝ ᱚᱲᱟᱜ ᱠᱚᱨᱮᱱ ᱠᱚ ᱞᱟᱹᱭᱟ ᱠᱤ ᱛᱤᱦᱤᱧ ᱫᱚ ᱟᱞᱮ ᱴᱷᱮᱱ ᱡᱚᱢ ᱯᱮ ᱟᱫᱚ ᱚᱱᱠᱟ ᱚᱱᱠᱟᱛᱮ ᱢᱟᱱᱮ ᱚᱫᱚᱞ ᱵᱚᱫᱚᱞ ᱦᱩᱭᱩᱜ ᱛᱟᱦᱮᱸᱫ ᱩᱱᱠᱩ ᱟᱵᱚ ᱩᱱᱠᱩ ᱠᱚ ᱡᱚᱢᱟ ᱟᱞᱮ ᱚᱲᱟᱜ ᱨᱮ ᱟᱞᱮ ᱞᱮ ᱡᱚᱢᱟ ᱩᱱᱠᱩ ᱚᱲᱟᱜ ᱨᱮ ᱡᱚᱛᱚ ᱦᱚᱲ ᱱᱟᱦᱟᱜ ᱵᱚᱱ ᱮᱢᱟ ᱠᱚ ᱛᱟᱦᱮᱸᱫ ᱚᱱᱠᱟ᱾ ᱤᱱᱠᱟᱹ ᱵᱮᱲᱟ ᱛᱮᱜᱮ ᱱᱟᱦᱟᱜ ᱛᱤᱠᱤᱱ ᱵᱮᱲ ᱠᱚ ᱦᱩᱭᱩᱜᱼᱟ ᱟᱨ ᱛᱟᱨᱟᱥᱤᱧ ᱢᱮᱱ ᱛᱮᱫᱚ ᱢᱟᱱᱮ ᱵᱚᱡᱷᱟ ᱛᱩᱧ ᱠᱚ ᱞᱟᱹᱭᱟ ᱚᱱᱟᱨᱮ ᱟᱹᱰᱤ ᱜᱟᱱ ᱢᱟᱱᱮ ᱜᱟᱛᱮ ᱠᱚ ᱢᱮᱱᱟᱜ ᱠᱚᱲᱟ ᱜᱤᱫᱽᱨᱟᱹ ᱠᱚᱣᱟᱜ ᱦᱳᱭ ᱥᱮ, ᱟᱨ ᱯᱩᱨᱟᱹ ᱟᱛᱩ ᱨᱮᱱ ᱦᱚᱲ ᱠᱚ ᱡᱟᱨᱣᱟᱜ ᱛᱟᱦᱮᱸᱜ ᱟᱨ
ᱚᱱᱟ ᱫᱚ ᱚᱱᱮ ᱥᱩᱱᱩᱢ ᱯᱤᱴᱷᱟᱹ ᱡᱮᱢᱚᱱ ᱥᱩᱱᱩᱢ ᱯᱤᱴᱷᱟᱹ ᱛᱩᱧ ᱚᱱᱟ ᱚᱱᱟᱜᱮ ᱛᱚ
ᱦᱳᱭ ᱦᱳᱭ ᱟᱯᱮᱥᱮᱱ ᱢᱟᱱᱮ ᱛᱷᱚᱲᱟ ᱜᱟᱱ ᱴᱚᱴᱷᱟ ᱦᱤᱥᱟᱹᱵ ᱛᱮ ᱧᱩᱛᱩᱢ ᱵᱷᱮᱜᱟᱨ, ᱛᱟᱦᱮᱱᱟ ᱦᱳᱭ ᱥᱮ ᱵᱟᱹᱠᱤ ᱫᱚ ᱡᱚᱛᱚᱼᱼ ᱱᱚᱝᱠᱟ ᱜᱮ ᱛᱟᱵᱚᱱᱟ
ᱦᱮᱸᱼᱼ
ᱦᱳᱭ ᱟᱵᱤᱱᱟᱜ ᱞᱟᱹᱭ ᱵᱤᱱ?
ᱟᱞᱮ ᱥᱮᱫ ᱫᱚ ᱵᱟᱞᱮ ᱞᱟᱦᱟ ᱛᱮᱠᱚ ᱢᱟᱱᱟᱣᱮᱫ ᱛᱟᱦᱮᱱᱟ ᱱᱤᱛᱚᱜ ᱫᱚ ᱵᱟᱠᱚ ᱢᱟᱱᱟᱣᱮᱫ ᱠᱟᱱ ᱛᱚ ᱚᱱᱟᱛᱮ ᱩᱱᱟᱹᱜ ᱡᱟᱹᱥᱛᱤ ᱵᱟᱹᱞᱤᱧ ᱵᱟᱰᱟᱭᱟ᱾
ᱚᱻᱟᱪᱪᱷᱟ ᱾
ᱦᱮᱸ ᱟᱫᱚ ᱱᱚᱛᱮ ᱟᱹᱞᱤᱧ ᱦᱟᱱᱛᱮ ᱟᱱᱟ, ᱢᱟᱱᱮ ᱵᱤᱦᱟᱨ ᱞᱤᱧ ᱪᱟᱞᱟᱣ ᱞᱮᱱᱟ ᱢᱟᱱᱮ ᱚᱱᱛᱮ ᱨᱮᱞᱤᱧ ᱧᱮᱞ ᱞᱮᱫᱟ ᱠᱟᱹᱴᱤᱡ᱾
ᱟᱪᱪᱷᱟ
ᱦᱳᱭ
ᱟᱹᱰᱤ ᱜᱟᱱ ᱡᱟᱭᱜᱟ ᱨᱮ ᱚᱱᱠᱟ ᱵᱟᱝ ᱦᱩᱭᱩᱜ ᱛᱟᱦᱮᱱ ᱛᱚ ᱚᱱᱟᱛᱮ ᱟᱵᱚ ᱵᱟᱝᱵᱚᱱ ᱵᱟᱲᱟᱭ ᱛᱟᱦᱮᱱ ᱪᱮᱫ ᱠᱚ ᱦᱩᱭᱩᱜᱼᱟ ᱪᱮᱫᱼᱼ ᱠᱚ ᱵᱟᱝ ᱦᱩᱭᱩᱜᱼᱟ ᱦᱳᱭ ᱥᱮ᱾
ᱦᱳᱭ᱾
ᱟᱨ ᱵᱟᱠᱷᱟᱱ ᱫᱚ ᱟᱵᱚᱣᱟᱜ ᱱᱚᱣᱟ ᱠᱚᱼᱼ ᱫᱚ ᱢᱟᱱᱮᱼᱼ ᱟᱵᱚᱣᱟᱜ ᱫᱷᱚᱨᱚᱢ ᱤᱫᱤ ᱠᱟᱛᱮᱜ ᱥᱮ ᱟᱵᱩᱣᱟᱜ ᱟᱹᱨᱤᱪᱟᱹᱞᱤ ᱤᱫᱤ ᱠᱟᱛᱮᱜ ᱛᱤᱱᱟᱹᱜ ᱡᱤᱱᱤᱥ ᱢᱮᱱᱟᱜᱼᱟ ᱚᱱᱟᱼᱼ ᱫᱚ ᱵᱟᱰᱟᱭ ᱫᱚᱦᱚ ᱞᱟᱹᱠᱛᱤ ᱠᱟᱱᱟ ᱦᱳᱭ ᱥᱮ
ᱦᱮᱸ ᱚᱱᱟ ᱠᱚᱫᱚ ᱵᱟᱰᱟᱭ ᱞᱟᱹᱠᱛᱤ ᱠᱟᱱᱟ, ᱚᱱᱟ ᱠᱚ ᱠᱚᱨᱟᱣ ᱦᱚᱸ ᱞᱟᱹᱠᱛᱤ ᱠᱟᱱᱟ᱾
ᱟᱨ ᱡᱟᱦᱟᱸ ᱥᱮᱱᱦᱟᱼᱜ ᱟᱵᱚ ᱡᱩᱫᱤ ᱵᱟᱝ ᱦᱩᱭᱩᱜ ᱠᱟᱱ ᱛᱟᱵᱚᱱ, ᱚᱱᱠᱟ ᱛᱚ ᱱᱟᱦᱟᱜ ᱜᱟᱯᱟ ᱫᱤᱱᱼᱼ ᱛᱮᱫᱚ ᱚᱱᱟ ᱠᱚ ᱱᱟᱜ ᱦᱟᱯᱤᱱ ᱠᱟᱱ ᱫᱤᱱ ᱛᱮᱫᱚ ᱟᱫ ᱪᱟᱵᱟᱜ ᱛᱟᱵᱚᱱᱟ᱾
ᱦᱳᱭ ᱚᱱᱟ ᱠᱚᱫᱚ ᱟᱫ ᱪᱟᱵᱟᱜ ᱛᱟᱵᱚᱱᱟ ᱵᱟᱵᱚ ᱠᱚᱨᱟᱣᱟ, ᱵᱟᱵᱚ ᱧᱮᱞᱟ, ᱛᱟᱦᱚᱞᱮ ᱫᱚ ᱚᱱᱟ ᱠᱚ ᱟᱫ ᱪᱟᱵᱟᱜ ᱛᱟᱵᱚᱱᱟ᱾
ᱡᱟᱦᱟᱸᱭ ᱧᱮᱞᱜᱮ ᱵᱟᱝ ᱵᱚᱱ ᱧᱮᱞᱟ, ᱮᱱᱠᱷᱟᱱ ᱪᱮᱫ ᱟᱵᱚᱱ ᱪᱮᱠᱟᱛ ᱦᱳᱭᱥᱮ?
ᱦᱳᱭᱼᱼ
ᱟᱫᱚ ᱚᱱᱮ ᱚᱱᱠᱟ ᱞᱮᱠᱟ ᱟᱭᱢᱟ ᱡᱤᱱᱤᱥ ᱠᱟᱱ ᱵᱚᱞᱮ ᱧᱮᱞᱚᱜᱚᱜ ᱠᱟᱱᱟ ᱟᱹᱰᱤᱜᱟᱱ ᱡᱟᱭᱜᱟᱨᱮ ᱚᱱᱠᱟ ᱦᱩᱭᱩᱜ ᱠᱟᱱᱟ, ᱵᱟᱝ ᱦᱩᱭᱩᱜ ᱠᱟᱱᱟ᱾ ᱟᱫᱚ ᱚᱱᱮ ᱚᱱᱟ ᱞᱮᱠᱟᱛᱮ ᱱᱟᱦᱟᱜ ᱜᱤᱫᱽᱨᱟᱹ ᱠᱚᱛᱮᱱᱟᱜ ᱠᱚ ᱧᱮᱞᱮᱫᱼᱟ, ᱚᱱᱮ ᱚᱱᱠᱟ ᱠᱚ ᱪᱮᱫ ᱮᱼᱟ ᱟᱫᱚ ᱛᱤᱱᱟᱹᱜ ᱜᱟᱱᱼᱼ ᱠᱚ ᱧᱮᱞᱼᱟ, ᱡᱟᱣ ᱩᱰᱤᱡ ᱜᱮ ᱚᱱᱟ ᱱᱟᱦᱟᱜ ᱜᱟᱯᱟ ᱫᱤᱱ ᱛᱮᱫᱚᱼᱼ ᱩᱱᱠᱩ ᱴᱚᱴᱷᱟ ᱡᱟᱦᱟᱸ ᱴᱚᱴᱷᱟᱨᱮ ᱵᱟᱝ ᱦᱩᱭᱩᱜ ᱠᱟᱱᱟ, ᱚᱱᱟ ᱨᱮᱱᱟᱜ ᱞᱤᱧ ᱞᱟᱹᱭᱮᱫ ᱠᱟᱱᱟ ᱟᱫᱚ ᱩᱱᱠᱩ ᱫᱚ ᱵᱟᱹᱭ ᱵᱟᱹᱭ ᱛᱮ ᱵᱟᱹᱭ ᱵᱟᱹᱭ ᱛᱮ ᱢᱟᱱᱮ ᱪᱮᱫ ᱞᱤᱧ ᱞᱟᱹᱭᱟ, ᱜᱟᱯᱟ ᱫᱤᱱ ᱱᱟᱦᱟᱜ ᱩᱱᱠᱩ ᱠᱚ ᱚᱱᱟ ᱡᱤᱱᱤᱥ ᱱᱟᱦᱟᱜ ᱢᱳᱵᱟᱭᱤᱞ ᱨᱮᱠᱚ ᱥᱟᱨᱪᱼᱼ ᱛᱟᱦᱮᱸ ᱦᱩᱭ ᱥᱮ ᱪᱮᱫᱞᱮᱠᱟ ᱦᱩᱭᱩᱜ ᱠᱟᱱᱟ, ᱪᱮᱫᱞᱮᱠᱟ ᱵᱟᱝ ᱦᱩᱭᱩᱜ ᱠᱟᱱᱟ, ᱡᱮᱢᱚᱱ ᱟᱵᱚ ᱱᱤᱛᱚᱜ ᱚᱞᱚᱜ ᱯᱟᱲᱦᱟᱜ ᱵᱟᱵᱚᱫᱼᱼ ᱛᱮ ᱚᱱᱠᱟ ᱟᱭᱢᱟ ᱢᱟᱱᱮᱻ ᱮᱠᱡᱟᱢ ᱠᱚᱨᱮ ᱚᱱᱠᱟᱱ ᱡᱤᱱᱤᱥ ᱦᱩᱭᱩᱜ ᱠᱟᱱᱟ᱾ ᱡᱟᱦᱟᱸ ᱫᱚ ᱦᱟᱸᱜ ᱵᱟᱝᱼᱼ ᱦᱳᱭ ᱵᱟᱝᱵᱚᱱ ᱵᱟᱰᱟᱭᱟ ᱟᱵᱚ ᱥᱟᱱᱛᱟᱲᱟᱜ᱾ ᱟᱫᱚ ᱚᱱᱟ ᱪᱤᱠᱟ ᱠᱟᱛᱮᱜ ᱵᱚᱱ ᱚᱞᱟ? ᱪᱤᱠᱟ ᱠᱟᱛᱮᱜ ᱚᱱᱟ ᱨᱮᱱᱟᱜ ᱠᱩᱠᱞᱤ ᱨᱮᱱᱟᱜ ᱛᱮᱞᱟ ᱵᱚᱱ ᱮᱢᱟ ᱠᱟᱨᱚᱱᱼᱼ ᱟᱞᱮ ᱡᱷᱟᱲᱠᱷᱚᱸᱰ ᱫᱤᱥᱚᱢ ᱡᱷᱟᱲᱠᱷᱚᱸᱰ ᱫᱤᱥᱚᱢ ᱫᱚ ᱡᱩᱫᱤ ᱡᱟᱦᱟᱸᱭ ᱡᱮ ᱯᱤ ᱮᱥᱥᱤ ᱞᱮᱵᱮᱞ ᱨᱮᱱᱟᱜ ᱢᱮᱱᱟᱜᱼᱼ ᱛᱮᱭᱟᱨᱤᱭᱮᱫ ᱠᱟᱱᱟ ᱦᱳᱭ ᱥᱮ᱾
ᱦᱳᱭ
ᱛᱚ ᱩᱱᱤ ᱫᱚ ᱦᱟᱸᱜ ᱢᱟᱱᱮ ᱟᱹᱰᱤ ᱜᱟᱱ ᱫᱚ ᱦᱟᱸᱜ ᱟᱵᱚ ᱥᱟᱱᱛᱟᱲᱟᱜᱼᱼ ᱟᱹᱨᱤᱪᱟᱹᱞᱤ ᱯᱟᱹᱨᱥᱤ ᱱᱤᱭᱟᱹᱜᱮ ᱫᱷᱚᱨᱚᱢ ᱱᱤᱭᱟᱹᱜᱮ ᱟᱵᱚᱼᱼ ᱢᱟᱱᱮ ᱵᱚᱸᱜᱟ ᱵᱩᱨᱩ ᱱᱤᱭᱟᱹᱜᱮ ᱱᱟᱦᱟᱜ ᱟᱭᱢᱟ ᱜᱟᱱ ᱠᱚ ᱠᱩᱠᱞᱤ ᱚᱱᱟ ᱨᱮᱠᱚ ᱫᱚᱦᱚᱭ ᱛᱟᱦᱮᱸᱫ᱾
ᱮᱠᱡᱟᱢ ᱨᱮ᱾
ᱦᱳᱭ ᱟᱫᱚ ᱟᱵᱮᱱ ᱡᱩᱫᱤ ᱚᱱᱟ ᱨᱮᱱᱟᱜ ᱦᱟᱸᱜ ᱵᱟᱝᱵᱮᱱ ᱵᱟᱰᱟᱭ ᱠᱷᱟᱡ ᱱᱟᱦᱟᱸᱜ ᱢᱟᱱᱮ ᱵᱟᱝᱵᱮᱱ ᱚᱞ ᱫᱟᱲᱮᱭᱟᱜᱼᱟ ᱦᱳᱭᱥᱮ ᱡᱮᱢᱚᱱ ᱚᱱᱟ ᱡᱮ ᱯᱤᱥ ᱛᱚ ᱟᱭᱢᱟ ᱞᱮᱠᱟᱱ ᱦᱚᱲ ᱠᱚ ᱛᱮᱭᱟᱨᱤᱭᱮᱫ ᱠᱟᱱᱟ, ᱢᱟᱱᱮ ᱥᱟᱱᱛᱟᱲ ᱡᱩᱫᱤ ᱠᱚ ᱛᱮᱭᱟᱨᱤᱭᱟ, ᱛᱚ ᱚᱱᱟ ᱨᱮᱱᱟᱜ ᱢᱤᱫᱴᱮᱡ ᱢᱟᱱᱮ ᱚᱯᱥᱚᱱᱟᱞ ᱥᱟᱵᱡᱮᱠᱴ ᱛᱟᱦᱮᱸᱱ ᱠᱟᱱᱟ ᱡᱟᱦᱟᱸ ᱫᱚ ᱱᱟᱦᱟᱜ ᱥᱟᱱᱛᱟᱞᱤ ᱜᱮ ᱫᱚᱦᱚᱭ ᱦᱩᱭᱩᱜᱼᱟ ᱟᱵᱚ ᱥᱟᱱᱛᱟᱲ ᱠᱟᱱᱟ ᱵᱚᱱ ᱥᱮ, ᱛᱚ ᱮᱴᱟᱜ ᱵᱷᱟᱥᱟ ᱡᱩᱫᱤ ᱵᱚᱱ ᱢᱟᱱᱮ ᱮᱴᱟᱜ ᱯᱟᱹᱨᱥᱤ ᱡᱩᱫᱤ ᱵᱚᱱ ᱫᱚᱦᱚᱭᱮᱜᱼᱟ, ᱮᱱᱠᱷᱟᱱ ᱟᱵᱚ ᱞᱟᱹᱜᱤᱫ ᱫᱚ ᱛᱷᱚᱲᱟ ᱢᱩᱥᱠᱤᱞᱚᱜᱼᱟ ᱚᱱᱟ ᱯᱟᱹᱨᱥᱤ ᱠᱷᱚᱱ ᱡᱟᱸᱟᱱᱟᱜ ᱠᱚ ᱠᱩᱞᱤ ᱠᱷᱟᱱᱡ ᱪᱤᱠᱠᱟ ᱵᱚᱱ ᱞᱟᱹᱭ ᱫᱟᱲᱮᱭᱟᱜᱼᱟ ᱾
ᱦᱳᱭ ᱦᱳᱭ ᱦᱳᱭ ᱾
ᱟᱨ ᱪᱷᱟᱛᱤᱠ ᱡᱟᱦᱟᱸᱭ ᱠᱚ ᱛᱟᱦᱮᱸᱱ ᱠᱟᱱᱟ ᱟᱹᱰᱤ ᱞᱮᱠᱟᱱ ᱠᱚ ᱩᱱᱠᱩ ᱫᱚ ᱱᱟᱦᱟᱸᱜ ᱟᱠᱚᱣᱟᱜ ᱯᱟᱹᱨᱥᱤ ᱠᱚ ᱫᱚᱦᱚᱭᱮᱜᱼᱟ, ᱟᱫᱚ ᱚᱱᱟᱨᱮ ᱵᱚᱞᱮ ᱢᱤᱫᱴᱮᱱ ᱢᱟᱱᱮ ᱤᱭᱟᱹ ᱢᱮᱱᱟᱜᱼᱟ, ᱟ ᱱᱚᱝᱠᱟ ᱟ ᱱᱤᱭᱚᱢ ᱢᱮᱱᱟᱜᱼᱟ ᱠᱤ ᱢᱟᱱᱮ ᱱᱚᱣᱟ ᱫᱚ ᱵᱟᱭ ᱞᱟᱹᱭᱮᱜᱼᱟ ᱠᱤ ᱟᱵᱮᱱ ᱥᱟᱱᱛᱟᱲ ᱠᱟᱱᱟᱵᱮᱱ ᱛᱚ ᱥᱟᱱᱛᱟᱲᱤ ᱜᱮ ᱫᱚᱦᱚᱭ ᱵᱮᱱ ᱾ ᱟᱵᱮᱱ ᱚᱠᱟᱴᱟᱜ ᱨᱮ ᱠᱚᱢᱯᱷᱴᱮᱵᱮᱞ ᱢᱮᱱᱟᱜ ᱵᱮᱱᱟ ᱛᱤᱱᱟᱹᱜ ᱪᱮᱫ ᱨᱮᱱᱟᱜ ᱵᱟᱰᱟᱭ ᱢᱮᱱᱟᱜ ᱛᱟᱵᱮᱱᱟ ᱚᱱᱟ ᱦᱤᱥᱟᱹᱵ ᱨᱮ, ᱟᱫᱚ ᱠᱟᱨᱚᱱ ᱥᱟᱱᱛᱟᱲ ᱡᱩᱫᱤ ᱥᱟᱱᱛᱟᱲ ᱡᱤᱱᱤᱥ ᱵᱟᱭ ᱵᱟᱰᱟᱭᱟ ᱮᱱᱠᱷᱟᱱ ᱫᱚ ᱪᱤᱜ ᱮ ᱵᱟᱰᱟᱭᱟ ᱦᱮᱸᱥᱮ?
ᱦᱳᱭ ᱡᱮᱢᱚᱱ ᱟᱹᱞᱤᱧ ᱦᱮᱱᱟᱜ ᱞᱤᱧ ᱚᱝᱠᱟ ᱫᱚ, ᱟᱞᱤᱧ ᱫᱚ ᱵᱮᱝᱜᱚᱞᱤ ᱢᱤᱰᱤᱭᱟᱢ ᱛᱮᱞᱤᱧ ᱯᱟᱲᱦᱟᱣ ᱠᱟᱱᱟ ᱛᱚᱨ, ᱟᱫᱚ ᱵᱳᱭ ᱨᱮᱦᱚᱸ ᱢᱟ ᱡᱚᱛᱚ ᱵᱮᱝᱜᱚᱞᱤ ᱢᱟᱱᱮ ᱠᱩᱫ ᱪᱷᱟᱹᱛᱤ ᱠᱚᱣᱟᱜ ᱜᱮ ᱟᱹᱨᱤᱪᱟᱹᱞᱤ ᱡᱷᱚᱛᱚ ᱚᱞ ᱦᱮᱸᱱᱟᱜᱼᱟ ᱾ ᱟᱨ ᱚᱱᱟ ᱚᱳᱭᱮᱥᱴ ᱵᱮᱝᱜᱚᱞ ᱨᱮᱫᱚ ᱡᱚᱛᱚ ᱢᱟᱱᱮ ᱛᱤᱱᱟᱹᱜ ᱥᱟᱱᱛᱟᱲ ᱨᱮᱱᱟᱜ ᱠᱚ ᱡᱚ ᱛᱚ ᱜᱮ ᱪᱷᱟᱹᱛᱤᱠ ᱞᱮᱠᱟ ᱜᱮ ᱠᱚ ᱢᱟᱱᱟᱣ ᱜᱮᱭᱟ ᱾
ᱦᱳᱭ ᱦᱳᱭ, ᱦᱮᱸ ᱢᱟᱱᱮ ᱮᱨᱤᱭᱟ ᱦᱤᱥᱟᱹᱵ ᱛᱮ ᱦᱳᱭ ᱥᱮ ᱾
ᱦᱳᱭ ᱾
ᱟᱵᱚ ᱟᱵᱮᱱ ᱵᱮᱱ ᱞᱟᱹᱭ ᱠᱮᱫᱮᱜᱼᱟ ᱵᱮᱝᱜᱚᱞ ᱛᱚ ᱵᱮᱝᱜᱚᱞ ᱨᱮᱫᱚ ᱱᱟᱦᱟᱸᱜ ᱡᱮ ᱯᱤ ᱮᱥ ᱥᱤ ᱡᱟᱭᱜᱟ ᱨᱮ ᱦᱟᱸᱜ ᱡᱮ ᱫᱚ ᱚᱪᱚᱜᱚᱜᱼᱟ ᱚᱸᱰᱮ ᱵᱤ ᱦᱤᱡᱩᱜᱼᱟ ᱦᱮᱸ ᱥᱮ? ᱰᱟᱵᱞᱩ ᱵᱤ ᱮᱥ ᱥᱤ ᱠᱩᱪᱷᱩ ᱚᱝᱠᱟ ᱢᱮᱱᱟᱜᱼᱟ ᱾
ᱦᱮᱸ ᱾
ᱦᱳᱭ ᱥᱮ?
ᱦᱳᱭ ᱾
ᱦᱳᱭ ᱟᱫᱚ ᱚᱱᱟ ᱚᱱᱟ ᱞᱮᱠᱟᱛᱮ, ᱪᱮᱫ ᱞᱮᱠᱟ ᱠᱚᱢᱯᱷᱳᱴᱮᱵᱚᱞ ᱥᱟᱵᱡᱮᱠᱴ ᱵᱚᱱ ᱛᱟᱦᱮᱸᱱᱟ ᱪᱮᱫ ᱞᱮᱠᱟᱱ ᱮᱨᱤᱭᱟ ᱨᱮᱵᱚᱱ ᱛᱟᱦᱮᱸᱱᱟ ᱚᱱᱟ ᱥᱮ ᱚᱱᱟ ᱟᱹᱨᱤᱪᱟᱹᱞᱤ ᱤᱫᱤ ᱠᱟᱛᱮᱱ ᱠᱚ ᱠᱩᱞᱤ ᱠᱩᱠᱞᱤ ᱠᱚ ᱫᱚᱦᱚᱭ ᱛᱟᱦᱮᱸᱱ, ᱱᱚᱣᱟ ᱫᱚ ᱢᱤᱫᱴᱮᱱ ᱥᱳᱥᱟᱞ ᱣᱟᱨᱠᱟᱨ ᱤᱭᱟᱹ ᱞᱮᱠᱟ ᱦᱩᱭᱩᱜ ᱠᱟᱱᱟᱢ
ᱦᱳᱭ᱾
ᱢᱟᱱᱮ ᱡᱟᱦᱟᱸ ᱚᱱᱟ ᱵᱮᱱ ᱛᱮᱭᱟᱨᱤᱭᱮᱜ ᱠᱟᱱᱟ ᱟᱫᱚ ᱞᱟᱦᱟᱥᱱ ᱪᱟᱞᱟᱜ ᱞᱟᱹᱜᱤᱫ ᱡᱮᱢᱚᱱ ᱞᱤᱧ ᱞᱟᱹᱭᱟ ᱰᱤ ᱥᱤ ᱮᱥ ᱰᱤ ᱳ ᱮᱥ ᱰᱤ ᱮᱢ ᱚᱱᱠᱟ ᱠᱩᱪ ᱡᱩᱫᱤ ᱞᱟᱹᱴᱩ ᱯᱳᱥᱴ ᱨᱮ ᱪᱟᱞᱟᱜ ᱞᱟᱹᱜᱤᱫ ᱢᱮᱱᱟᱜ ᱛᱟᱵᱚᱱᱟ ᱮᱱᱷᱟᱱ ᱫᱚ ᱮᱱᱛᱮ ᱟᱹᱰᱤᱜᱟᱱ ᱢᱩᱥᱠᱤᱞᱟᱜ ᱟᱹᱰᱤᱜᱟᱱ ᱮᱴᱠᱮᱴᱚᱬᱮ ᱯᱟᱨᱚᱢ ᱦᱩᱭᱩᱜᱼᱟ ᱦᱳᱭ ᱥᱮ ᱾
ᱦᱳᱭ ᱦᱳᱭ ᱦᱳᱭ ᱾
ᱦᱳᱭ ᱟᱫᱚ ᱠᱟᱨᱚᱱ ᱟᱹᱞᱤᱧ ᱦᱚᱸ ᱩᱱᱟᱹᱜ ᱵᱟᱝᱞᱤᱧ ᱵᱟᱰᱟᱭ ᱠᱟᱱ ᱛᱟᱦᱮᱸᱱ᱾ ᱟᱵᱚ ᱥᱟᱱᱛᱟᱲ ᱟᱹᱨᱤᱪᱟᱹᱞᱤ ᱨᱮ ᱥᱮ ᱟᱵᱩᱣᱟᱜ ᱯᱟᱹᱨᱥᱤ ᱱᱤᱭᱟᱹ ᱠᱚ ᱛᱮ ᱚᱝᱠᱟ ᱵᱟᱰᱟᱭ ᱵᱟᱝ ᱛᱟᱦᱮᱸ ᱠᱟᱱᱟ ᱢᱮᱱᱠᱷᱟᱱ ᱡᱚ ᱠᱷᱚᱱ ᱱᱚᱣᱟ ᱠᱚ ᱞᱮᱵᱮᱞ ᱨᱮᱞᱤᱧ ᱦᱮᱡ ᱱᱟ, ᱛᱚ ᱟᱹᱰᱤᱜᱟᱱ ᱢᱟᱱᱮ ᱥᱮᱬᱟ ᱦᱩᱭᱩᱜᱭ ᱠᱟᱱᱟ, ᱠᱟᱨᱚᱱ ᱟᱨ ᱛᱚ ᱩᱯᱟᱹᱭ ᱵᱟᱹᱱᱩᱜᱼᱟ ᱾
ᱦᱩᱸ᱾ ᱢᱟᱱᱮ ᱟᱞᱮᱥᱮᱫ ᱢᱟ ᱟᱨᱚ ᱚᱞ ᱪᱤᱠᱤ ᱢᱟ ᱤᱥᱠᱩᱞ ᱜᱮ ᱵᱟᱹᱱᱩᱜᱼᱟ᱾
ᱦᱳᱭ ᱟᱹᱰᱤ ᱜᱟᱱ ᱡᱟᱭᱜᱟ ᱨᱮ ᱚᱱᱠᱟ ᱥᱚᱢᱚᱥᱭᱟ ᱢᱮᱱᱟᱜ ᱟᱠᱟᱫᱟ ᱟᱹᱰᱤ ᱜᱟᱱ ᱡᱟᱭᱜᱟ ᱨᱮ ᱟᱞᱮᱥᱱ ᱱᱚ ᱱᱟᱦᱟᱜ ᱥᱟᱱᱛᱟᱞᱤ ᱢᱟᱱᱮ ᱯᱟᱹᱨᱥᱤ ᱫᱚ ᱢᱮᱱᱟᱜ ᱜᱮᱭᱟ ᱢᱮᱱᱠᱷᱟᱱ ᱪᱤᱠᱤ ᱱᱟᱦᱟᱸᱜ ᱵᱟᱝ ᱢᱮᱱᱟᱜᱼᱟ᱾ ᱟᱹᱰᱤ ᱜᱟᱱ ᱡᱟᱭᱜᱟ ᱨᱮ ᱢᱟᱱᱮ ᱢᱮᱱᱟᱜ ᱜᱮᱭᱟ ᱠᱚᱢ ᱢᱟᱪᱷᱟᱛᱮ᱾
ᱦᱮᱸ ᱡᱮᱢᱚᱱ ᱫᱟᱨᱡᱤᱞᱤᱝ ᱨᱮᱫᱚ ᱟᱨᱦᱚᱸ ᱵᱟᱹᱱᱩᱜᱼᱟ᱾
ᱦᱳᱭ᱾
ᱟᱵᱚ ᱥᱠᱩᱞ ᱠᱚᱨᱮ ᱡᱩᱫᱤ ᱵᱳᱨᱰ ᱨᱮ ᱡᱩᱫᱤ ᱛᱟᱦᱮᱸ ᱞᱮᱱ ᱠᱷᱟᱱᱡ ᱢᱟ ᱟᱹᱰᱤᱰᱤ ᱱᱟᱯᱟᱭ ᱦᱩᱭ ᱠᱚᱜᱼᱟ᱾
ᱦᱳᱭ ᱦᱳᱭ᱾ ᱟᱯᱮ ᱫᱚ ᱰᱟᱨᱡᱤᱞᱤᱝ ᱠᱚᱫᱚ ᱯᱮ ᱥᱩᱨᱩᱜ ᱛᱟᱦᱮᱸᱫ?
ᱦᱮᱸ ᱫᱟᱨᱡᱤᱞᱤᱝ ᱠᱚᱫᱚ ᱥᱩᱨ ᱜᱮᱭᱟ ᱱᱚᱸᱰᱮ ᱡᱮᱢᱚᱱ ᱱᱚᱰᱮ ᱢᱤᱫᱴᱮᱡ ᱜᱟᱰᱟ ᱦᱮᱱᱟᱜ ᱛᱚ ᱜᱟᱰᱟ ᱦᱟᱱᱟᱥᱟᱨ ᱨᱮᱜᱮ ᱫᱟᱨᱡᱤᱞᱤᱝ ᱱᱤᱭᱟᱹ ᱟᱲᱮ ᱫᱚ ᱤᱛᱛᱚᱨ ᱫᱤᱱᱟᱡᱯᱩᱨ ᱯᱟᱲᱟᱣᱱᱟ᱾
ᱦᱮᱸ ᱟᱨ ᱯᱩᱨᱩᱵ ᱥᱮᱫ ᱫᱚ ᱵᱟᱝᱞᱟᱫᱮᱥ᱾
ᱦᱳᱭ ᱦᱳᱭ᱾ ᱵᱟᱝᱞᱟᱫᱮᱥ ᱵᱳᱰᱟᱨ᱾
ᱦᱮᱸ ᱢᱟᱱᱮ ᱚᱱᱛᱮ ᱪᱷᱚ ᱪᱷᱚᱭ ᱥᱚ ᱢᱤᱴᱟᱨ ᱯᱷᱮᱰ ᱨᱮᱜᱮ ᱦᱮᱱᱟᱜ ᱞᱮᱭᱟ᱾
ᱚ ᱟᱪᱪᱷᱟ ᱟᱨ ᱛᱚᱵᱮ ᱪᱮᱫ ᱠᱚ ᱟᱨ ᱪᱮᱜ ᱠᱚ ᱚᱝᱠᱟ ᱱᱤᱛᱚᱜ ᱯᱮ ᱪᱮᱠᱟ ᱵᱟᱲᱟᱭ ᱛᱟᱦᱮᱸᱜ ᱢᱟᱱᱮ ᱡᱟᱦᱟᱱᱟᱜ ᱠᱚ? ᱟᱨ ᱚᱜᱼᱚᱞᱚᱜ ᱯᱟᱲᱦᱟᱜ ᱵᱟᱵᱚᱫ ᱛᱮ ᱡᱮᱢᱚᱱ ᱱᱤᱧ ᱞᱟᱹᱭᱟ ᱤᱛᱩᱫ ᱟᱠᱷᱲᱟ ᱠᱚ ᱚᱱᱛᱮ ᱫᱚ ᱪᱮᱫ ᱞᱮᱠᱟ ᱢᱮᱱᱟᱜᱼᱟ?
ᱚ ᱢᱟᱱᱮ ᱤᱥᱠᱩᱞ?
ᱦᱳᱭ᱾
ᱟᱞᱮ ᱥᱮᱫ ᱢᱟ ᱤᱥᱠᱩᱞ ᱠᱚᱢᱟ ᱮᱠᱮᱱ ᱯᱨᱟᱭᱵᱷᱮᱴ ᱥᱠᱩ ᱠᱩᱞ ᱠᱟᱱᱟ ᱜᱚᱵᱷᱚᱨᱢᱮᱱᱴ ᱤᱥᱠᱩᱞ ᱢᱟ ᱱᱚᱸᱰᱮ ᱠᱷᱚᱡ ᱦᱚᱸ ᱟᱹᱰᱤ ᱥᱟᱺᱜᱤᱧ ᱜᱮᱭᱟ᱾ ᱦᱟᱱᱛᱮ ᱪᱟᱨ ᱜᱟ ᱪᱟᱨ ᱠᱤᱞᱳᱢᱤᱴᱟᱨ ᱥᱟᱺᱜᱤᱧ ᱨᱮ ᱦᱮᱱᱟᱜᱼᱟ᱾
ᱟᱪᱪᱷᱟ ᱛᱚ ᱢᱟᱱᱮ ᱠᱟᱹᱴᱤᱜ ᱤᱥᱠᱩᱞ ᱥᱮ ᱞᱟᱹᱴᱩ ᱤᱥᱠᱩᱞ?
ᱵᱮᱝᱜᱚᱞᱤ ᱢᱤᱰᱤᱭᱟᱢ ᱛᱮ ᱢᱟᱫᱽᱨᱟᱥᱟ ᱵᱳᱨᱰ ᱦᱮᱸ᱾
ᱦᱳᱭ᱾